ᱦᱮᱞᱳ
ᱦᱮᱸ ᱦᱮᱞᱳ ᱜᱚᱝᱠᱮ ᱡᱚᱦᱟᱨ ᱜᱮ?
ᱦᱳᱭ ᱜᱚᱝᱠᱮ ᱡᱚᱦᱟᱨ ᱜᱮ?
ᱦᱩᱸ ᱟᱲᱟᱝ ᱠᱚ ᱴᱷᱤᱠ ᱴᱷᱟᱠ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱛᱟᱦᱚᱞᱮ ᱜᱚᱝᱠᱮ ᱪᱮᱫ ᱱᱟᱯᱟᱭ ᱜᱮᱭᱟᱵᱮᱱ? ᱟᱪᱪᱷᱟ᱾
ᱟᱨ ᱟᱢ ᱫᱚ ᱪᱮᱫ ᱞᱮᱠᱟ ᱢᱮᱱᱟᱢᱟ? ᱦᱮᱞᱳ, ᱟᱹᱵᱤᱱᱟᱜ ᱟᱲᱟᱝ ᱵᱟᱝ ᱟᱸᱡᱚᱢᱚᱜ ᱠᱟᱱᱟ᱾ ᱦᱮᱞᱳ ᱜᱚᱝᱠᱮ,